ᱦᱮᱞᱳ᱾
ᱦᱮᱞᱳ᱾
ᱦᱮᱸ ᱜᱚᱝᱠᱮ ᱠᱟᱹᱴᱤᱡ ᱠᱟᱴᱟ ᱠᱟᱴᱟ ᱟᱸᱡᱚᱢᱚᱜ ᱠᱟᱱ ᱛᱟᱵᱮᱱᱟ ᱨᱚᱲ᱾
ᱪᱮᱫᱪᱚᱝ?
ᱦᱮᱞᱳ᱾
ᱦᱮᱸ ᱨᱚᱲ ᱵᱮᱱ᱾
ᱟᱸᱡᱚᱢᱚᱜ ᱠᱟᱱᱟ?
ᱦᱮᱸ ᱟᱸᱡᱚᱢ ᱜᱮ᱾
ᱟᱪᱪᱷᱟ ᱟᱪᱪᱷᱟ, ᱛᱟᱞᱦᱮ ᱜᱚᱝᱠᱮ ᱱᱟᱯᱟᱭ ᱜᱮᱭᱟᱵᱮᱱ ᱛᱚ?
ᱦᱮᱸ ᱟᱹᱞᱤᱧ ᱵᱮᱥ ᱜᱮ, ᱟᱵᱮᱱ?
ᱦᱚᱸ, ᱢᱚᱴᱟᱢᱩᱴᱤ ᱵᱮᱥ ᱜᱮ᱾
ᱟᱪᱪᱷᱟ᱾ ᱛᱚ ᱪᱮᱫ ᱠᱚᱵᱮᱱ ᱪᱮᱠᱟᱭᱫᱟ?
ᱪᱮᱠᱟ ᱵᱚᱞᱛᱮ ᱫᱚ ᱪᱤᱠᱟ ᱦᱚᱸ ᱵᱟᱝ, ᱚᱝᱠᱟ ᱫᱩᱲᱩᱵ ᱵᱟᱲᱟ ᱦᱩᱭ ᱟᱠᱟᱱᱟ ᱱᱤᱛᱚᱜ ᱫᱚ᱾ ᱫᱟᱹᱜ ᱫᱟᱭ ᱛᱚ ᱱᱚᱱᱛᱮ ᱫᱚ, ᱱᱚᱛᱮ ᱫᱚ᱾
ᱟᱪᱪᱷᱟ᱾ ᱟᱹᱰᱤ ᱵᱮᱥ ᱚᱝᱠᱟ ᱠᱷᱟᱡ ᱢᱟ᱾
ᱛᱟᱦᱞᱮ ᱟᱯᱮᱥᱮᱫ ᱫᱚ ᱜᱚᱝᱠᱮ ᱫᱟᱜ ᱫᱟᱭ ᱥᱮ ᱵᱟᱝ?
ᱟᱞᱮ ᱥᱮᱫ ᱫᱚᱭ ᱥᱤᱛᱩᱝ ᱠᱟᱫᱟ᱾ ᱛᱚ, ᱮᱱᱟᱱ ᱫᱚᱭ ᱫᱟᱜ ᱮᱜ ᱠᱟᱱ ᱛᱟᱦᱮᱱᱟ ᱥᱮᱛᱟᱜ ᱥᱮᱫ ᱫᱚ ᱱᱤᱛ ᱫᱚᱭ ᱥᱤᱛᱩᱝ ᱛᱩᱝ ᱠᱟᱫᱟ᱾ ᱟᱫᱚ ᱟᱞᱮ ᱦᱚᱸ ᱢᱟ ᱪᱮᱫ ᱠᱚ ᱢᱮᱱᱟ ᱵᱟᱹᱭᱦᱟᱹᱲ ᱥᱮᱫ ᱨᱮ ᱢᱮᱱᱟ, ᱠᱟᱹᱢᱤᱭ ᱫᱟᱞᱮ ᱛᱚ ᱱᱤᱛᱚᱜ ᱫᱟ ᱫᱟᱠᱟ ᱡᱚᱢ ᱠᱟᱛᱮᱫ ᱞᱮ ᱨᱮᱥᱴ ᱟᱠᱟᱱᱟ ᱦᱩᱲᱩᱞᱮ ᱨᱚᱦᱚᱭᱮᱫᱟ᱾
ᱟᱪᱪᱷᱟ ᱛᱟᱞᱦᱮ ᱪᱟᱥ ᱫᱚ ᱚᱱᱛᱮ ᱞᱟᱜᱟᱣ ᱠᱟᱱ ᱜᱮᱭᱟ ᱛᱟᱞᱦᱮ ᱵᱟᱝ?
ᱦᱮᱸ᱾ ᱦᱳᱲᱳ ᱞᱮ ᱨᱚᱦᱚᱭᱫᱟ ᱛᱚ, ᱪᱮᱫ ᱠᱚ ᱢᱮᱱᱟ ᱠᱤᱪᱷᱩ ᱜᱟᱱ ᱠᱷᱮᱛ ᱨᱮᱫᱚ ᱫᱟᱜ ᱢᱟᱱᱮ ᱟᱹᱰᱤ ᱡᱟᱹᱥᱛᱤ ᱜᱮᱛᱮ ᱢᱟᱱᱮ ᱡᱚᱛᱚ ᱫᱚ ᱡᱟᱱᱤᱡ ᱵᱟᱞᱮ ᱠᱟᱢ ᱯᱞᱤᱴ ᱫᱟᱲᱮᱭᱟᱜ-ᱟ ᱪᱮᱫᱟᱜ ᱥᱮ ᱞᱚᱥᱚᱫ ᱵᱟᱝ ᱦᱩᱭ ᱠᱟᱱᱟ ᱚᱱᱟ ᱠᱚᱫᱚ ᱟᱨ ᱛᱤᱦᱤᱧ ᱞᱮ ᱨᱚᱦᱚᱭ ᱞᱮᱠ ᱨᱚᱦᱚᱭ ᱪᱟᱵᱟᱭ ᱢᱮ ᱞᱟᱦᱟ ᱞᱚᱥᱚᱫ ᱨᱮᱱᱟᱜ ᱫᱚ᱾
ᱟᱪᱪᱷᱟ ᱟᱪᱪᱷᱟ ᱟᱪᱪᱷᱟ᱾
ᱟᱨ ᱚᱝᱠᱟ ᱟᱫᱷᱟ ᱵᱤᱜᱷᱟᱹ ᱞᱮᱠᱟ᱾ ᱛᱟᱦᱩᱭᱱᱟ ᱚᱱᱟ ᱫᱚ ᱫᱚᱞᱦᱟ ᱨᱮ ᱯᱟᱲᱟᱣ ᱮᱱᱟ ᱛᱚ ᱫᱟᱜ ᱰᱷᱮᱨ ᱜᱮᱭᱟ ᱟᱨᱠᱤ᱾
ᱚ, ᱟᱪᱪᱷᱟ᱾
ᱛᱚ, ᱢᱟᱱᱮ ᱥᱟᱱᱠᱟᱜ ᱵᱮᱱ ᱜᱩᱱᱴᱷᱤ ᱠᱚ ᱪᱮᱛᱟᱱ ᱜᱮᱭᱟ ᱫᱟᱜ ᱛᱚ ᱚᱱᱰᱮ ᱞᱚᱰᱟᱨ ᱢᱟ ᱵᱟᱝ ᱵᱟᱹᱭᱥᱟᱹᱜ᱾ ᱜᱮᱭᱟ ᱛᱚ᱾
ᱦᱮᱸ ᱦᱮᱸ᱾
ᱚᱱᱟ ᱠᱟᱨᱚᱱ ᱛᱮ ᱚᱱᱟ ᱫᱚ ᱞᱮᱴ ᱜᱮᱞᱮ ᱞᱚᱥᱚᱫᱟ ᱾ ᱫᱟᱜ ᱠᱚᱢ ᱞᱮᱱᱠᱷᱟᱱ ᱢᱟᱱᱮ ᱾ ᱠᱚᱭᱮᱠ ᱫᱤᱱ ᱡᱩᱫᱤ ᱵᱟᱭ ᱫᱟᱜ ᱞᱮᱠᱷᱟᱱ ᱫᱚ ᱢᱟᱱᱮ ᱟᱧᱡᱮᱫ ᱜᱚᱫᱚᱜ-ᱟ ᱫᱚ ᱡᱩᱫᱤ ᱫᱟᱜ ᱤᱫᱤ ᱮᱱᱠᱷᱟᱱ ᱫᱚ ᱵᱟᱝ ᱟᱡᱮᱫᱚᱜ-ᱟ ᱾
ᱦᱩᱸ᱾
ᱟᱨ ᱟᱯᱮ ᱫᱚ᱾
ᱟᱞᱮ ᱥᱮᱡ ᱫᱚ ᱜᱚᱝᱠᱮ ᱚᱱᱠᱟ ᱵᱩᱨᱩ ᱫᱤᱥᱚᱢ ᱛᱚ ᱟᱞᱮ ᱥᱮᱡ ᱫᱚ ᱟᱫᱚ ᱢᱟᱱᱮ ᱮᱠᱷᱚᱱ ᱦᱟᱹᱵᱤᱡ ᱛᱮ ᱵᱷᱟᱜᱮ ᱨᱮᱦᱚᱭ ᱫᱟᱜ ᱫᱚ ᱵᱟᱝ ᱛᱤᱸᱜᱩᱱ ᱠᱟᱱᱟ ᱠᱷᱮᱛ ᱨᱮ᱾ ᱟᱞᱮ ᱢᱟ ᱱᱚᱜ-ᱚᱭ ᱟᱞᱮ ᱫᱚ ᱱᱚᱝᱠᱟ ᱛᱚᱞᱟ ᱞᱮ ᱜᱤᱰᱤ ᱟᱠᱟᱫᱟ ᱛᱮᱸᱦᱤᱧ ᱦᱟᱹᱨᱤᱡ ᱦᱚᱞᱟ ᱦᱚ ᱤᱧ ᱦᱚ ᱟᱹᱨᱠᱤ ᱢᱟᱱᱮ ᱫᱟᱜ ᱠᱟᱛᱮ ᱨᱮᱦᱚᱸ ᱫᱟᱜ ᱵᱟᱝ ᱛᱤᱜᱩᱱ ᱠᱟᱱᱟ ᱛᱚ ᱱᱤᱛᱚᱜ ᱟᱱᱤᱡ ᱛᱚᱞᱟ ᱜᱤᱰᱤ ᱨᱮᱱᱟᱜ ᱢᱟᱱᱮ ᱵᱟᱫ ᱦᱩᱭᱩᱜ ᱠᱟᱱ ᱛᱟᱞᱮᱭᱟ ᱾
ᱚᱻ᱾ ᱛᱚᱵᱮ ᱟᱨ ᱮᱭᱥᱮ ᱢᱟᱱᱮ ᱮᱴᱟᱜᱟᱜ ᱠᱟᱹᱢᱤ ᱠᱚᱫᱚ ᱪᱮᱫ ᱠᱚᱵᱮᱱ ᱪᱤᱠᱟ ᱵᱟᱲᱟᱭ ᱜᱮᱭᱟ ᱾
ᱪᱤᱠᱟ ᱵᱟᱲᱟᱭ ᱵᱚᱞᱛᱮ ᱟᱹᱞᱤᱧ ᱫᱚ ᱤᱭᱟᱹ ᱨᱮᱱ ᱰᱚᱨᱟᱭᱵᱷᱟᱨ ᱠᱟᱱᱟᱞᱤᱧ ᱢᱤᱫᱴᱟᱝ ᱞᱩᱲᱤ ᱨᱮᱱ᱾ ᱮᱞ ᱯᱤ ᱡᱤ ᱜᱮᱥ ᱡᱟᱦᱟᱸ ᱵᱟᱝ ᱤᱭᱟᱹ ᱚᱱᱟ ᱨᱮ ᱨᱮᱱ ᱰᱨᱟᱭᱵᱷᱟᱨ ᱠᱟᱱᱟ ᱾
ᱟᱪᱪᱷᱟ,
ᱚᱱᱟ ᱜᱮ ᱜᱟᱹᱰᱤ ᱠᱚᱞᱤᱧ ᱞᱟᱜᱟ ᱵᱟᱲᱟᱭ ᱜᱮᱭᱟ ᱟᱹᱨᱠᱤ ᱡᱚᱠᱷᱚᱱ ᱯᱟᱨᱴ ᱴᱟᱭᱤᱢ ᱞᱮᱠᱟ ᱟᱹᱨᱠᱤ ᱾
ᱚᱻ ᱚᱱᱟ ᱢᱟ ᱥᱟᱵᱽ ᱠᱟᱜ ᱢᱮ ᱡᱚᱠᱷᱚᱱ᱾ ᱢᱟᱱᱮ ᱠᱚ ᱠᱚᱞ ᱠᱟᱛᱮ ᱦᱚᱸ ᱦᱚᱸ ᱟᱵᱤᱱᱟ ᱛᱚᱠᱷᱚᱱ ᱜᱮ ᱪᱟᱞᱟᱜ ᱡᱟᱹᱨᱩᱲᱟ ᱥᱮ ᱪᱮᱫ ᱞᱮᱠᱟ ᱾
ᱦᱳᱭ ᱦᱳᱭ ᱦᱳᱭ ᱚᱱᱠᱟ ᱢᱟᱱᱮ ᱥᱤᱯᱴ ᱛᱟᱦᱮᱸᱱᱟ ᱢᱟᱱᱮ ᱢᱤᱫ ᱥᱚᱯ ᱥᱚᱯᱛᱟ ᱦᱚᱸ ᱡᱩᱫᱤ ᱟᱹᱞᱤᱧ ᱞᱤᱧ ᱪᱟᱹᱞᱩᱭᱟ ᱟᱨ ᱟᱨ ᱢᱤᱫ ᱥᱚᱯᱛᱟ ᱦᱚᱸ ᱟᱨ ᱢᱤᱫᱴᱟᱝ ᱢᱮᱱᱟᱭᱟ ᱚᱱᱠᱟ ᱟᱹᱨᱠᱤ ᱾
ᱟᱪᱪᱷᱟ ᱛᱚ ᱚᱱᱟ ᱨᱮᱫᱚ ᱢᱟᱱᱮ ᱟ ᱯᱚᱭᱥᱟ ᱠᱚᱫᱚ ᱵᱮᱥ ᱜᱮᱠᱚ ᱮᱢ ᱵᱟᱲᱟ ᱟᱵᱮᱱ ᱠᱟᱱᱟ ᱾ ᱢᱟᱱᱮ ᱠᱟᱢᱟᱭ᱾
ᱚᱱᱠᱟ ᱠᱳᱢᱯᱟᱱᱤ ᱠᱟᱱᱟ ᱛᱚ ᱫᱤᱭᱮᱹ ᱯᱚᱭᱥᱟ ᱫᱚ ᱦᱮᱸ᱾ ᱦᱮᱸ ᱢᱚᱴᱟ ᱢᱩᱴᱤ ᱯᱚᱭᱥᱟ ᱠᱚᱫᱚ ᱚᱥᱩᱵᱤᱫᱷᱟ ᱵᱟᱝ ᱦᱩᱭᱩᱜ ᱜᱮᱭᱟ ᱢᱟᱱᱮ ᱱᱚᱸᱰᱮ ᱫᱚ ᱚᱱᱠᱟ ᱥᱤᱥ ᱴᱮᱢ ᱠᱟᱱᱟ ᱢᱟᱱᱮ ᱢᱟᱱᱮ ᱚᱱᱠᱟ ᱢᱤᱫ ᱥᱚᱯᱛᱟ ᱦᱚᱸ ᱡᱩᱫᱤᱢ ᱛᱟᱦᱮᱸᱱᱟ ᱾ ᱛᱟᱦᱚᱸᱞᱮ ᱚᱱᱠᱟ ᱢᱤᱫ ᱥᱚᱯᱛᱟ ᱦᱚᱸ ᱪᱷᱩᱴᱤ ᱢᱟᱱᱮ ᱨᱮᱥᱴ ᱟᱫᱚ ᱟᱢ ᱫᱚ ᱢᱟᱱᱮ ᱢᱤᱫ ᱥᱚᱯᱛᱟ ᱦᱚᱸ ᱨᱮᱱᱟᱜ ᱯᱚᱭᱥᱟ ᱫᱚ ᱯᱷᱤᱨᱤ ᱜᱮᱢ ᱧᱟᱢᱟ ᱟᱹᱨᱠᱤ ᱵᱟᱝ ᱠᱟᱹᱢᱤ ᱛᱮᱜᱮᱢ ᱧᱟᱢᱟ ᱾ ᱚᱱᱠᱟ ᱟᱹᱨᱠᱤ ᱾
ᱟᱪᱪᱷᱟ ᱛᱚᱵᱮ ᱚᱱᱟ ᱨᱮᱭᱟᱜ ᱯᱷᱮᱥᱮᱞᱤᱴᱤ ᱢᱟ ᱟᱹᱰᱤ ᱵᱮᱥ᱾
ᱦᱮᱸ ᱟᱫᱚ ᱚᱱᱠᱟ ᱦᱩᱭᱩᱜ ᱠᱟᱱ ᱜᱮᱭᱟ ᱟᱹᱞᱤᱧ ᱢᱟ ᱚᱱᱠᱟ ᱩ ᱯᱮ ᱥᱮᱨᱢᱟ ᱜᱟᱱ ᱱᱤᱛᱚᱜ ᱡᱚᱲᱟᱣ ᱢᱮᱱᱟᱜ ᱞᱤᱧᱟᱹ ᱱᱚᱣᱟ ᱥᱟᱶ ᱟᱹᱨᱠᱤ ᱾ ᱫᱤᱭᱮ ᱚᱱᱠᱟ ᱚᱥᱩᱵᱤᱫᱟ ᱫᱚ ᱵᱟᱝ ᱦᱩᱭ ᱵᱟᱲᱟ ᱠᱟᱱ ᱜᱮᱭᱟ ᱛᱚᱵᱮ ᱛᱚᱵᱮ ᱪᱷᱩᱴᱤ ᱠᱚᱢ ᱧᱟᱢᱚᱜ ᱜᱮᱭᱟ, ᱞᱟᱹᱭ ᱭᱟᱠᱚ ᱡᱮ ᱵᱟᱹᱲᱛᱤ ᱜᱮᱭᱟ ᱠᱤᱱᱛᱩ ᱠᱚᱢ ᱧᱟᱢᱚᱜ ᱠᱟᱱᱟ ᱚᱱᱠᱟ ᱟᱹᱨᱠᱤ ᱾ ᱪᱷᱩᱴᱤ ᱠᱚᱫᱚ ᱚᱱᱠᱟ ᱟᱵᱚᱣᱟᱜ ᱯᱷᱮᱥᱴᱤᱵᱮᱞ ᱠᱚᱨᱮ ᱚᱱᱠᱟ ᱪᱷᱩᱴᱤ ᱵᱟᱝ ᱧᱟᱢᱚᱜ ᱜᱮᱭᱟ ᱾
ᱟᱪᱪᱷᱟ ᱛᱚᱵᱮ ᱟᱵᱮᱱ ᱡᱟᱦᱟᱸ ᱵᱤᱱ ᱞᱟᱹᱭ ᱟᱠᱟᱫᱟ ᱡᱮ ᱱᱚᱣᱟ ᱫᱚ ᱯᱟᱴ ᱴᱟᱭᱤᱢ᱾
ᱦᱮᱸ᱾
ᱛᱚ ᱱᱚᱣᱟ ᱯᱟᱨᱴ ᱴᱟᱭᱤᱢ ᱡᱚᱵ ᱨᱮᱢᱟ ᱪᱷᱩ, ᱪᱷᱩᱴᱤ ᱢᱮᱱᱟᱜ ᱟᱠᱟᱫᱟ ᱪᱮᱫᱟᱜ ᱥᱮ ᱯᱟᱨᱴ ᱴᱟᱭᱤᱢ ᱡᱚᱵ ᱨᱮᱫᱚ ᱪᱷᱩᱴᱤ ᱛᱟᱦᱮᱱᱟ᱾ ᱟ ᱚᱱᱟᱫᱚ ᱥᱤᱵᱽ, ᱛᱟᱦᱮᱱᱟ ᱟᱢᱟᱜ ᱚᱠᱟ ᱥᱤᱯᱴ ᱚᱱᱟ ᱥᱤᱯᱴ ᱨᱮ ᱪᱟᱞᱟᱣ ᱠᱟᱛᱮᱜ ᱚᱱᱟ ᱢᱟᱱᱮ ᱰᱤᱭᱩᱴᱤ ᱟᱢᱮᱢ ᱠᱚᱨᱟᱣᱟ ᱟᱨ ᱥᱮᱯᱴ ᱯᱷᱩᱞ ᱴᱟᱭᱤᱢ ᱡᱚᱵ ᱨᱮᱫᱚᱥ ᱪᱷᱩᱴᱤ ᱠᱚᱢ ᱛᱟᱦᱮᱱᱟ ᱪᱮᱫᱟᱜ ᱥᱮ ᱚᱱᱟ ᱨᱮᱫᱚ ᱟᱢ ᱢᱟᱱᱮ ᱫᱤᱱᱟᱹᱢ ᱜᱮ ᱛᱟᱦᱮᱱ ᱛᱟᱢᱟ ᱠᱟᱹᱢᱤ᱾
ᱟᱫᱚ ᱜᱚᱝᱠᱮ ᱡᱚᱫᱤ ᱟᱢ ᱦᱚᱭᱛᱚ ᱛᱮᱦᱤᱧ ᱮᱢ ᱪᱟᱞᱟᱣᱱᱟ ᱚᱝᱠᱟ ᱟᱸ ᱡᱟᱢᱥᱮᱫᱽᱯᱩᱨ ᱠᱷᱚᱱ ᱦᱚᱭᱛᱚ ᱱᱚᱝᱠᱟ ᱮᱸ ᱠᱳᱞᱠᱟᱛᱟ ᱵᱟ ᱚᱝᱠᱟ ᱡᱟᱦᱟᱸᱥᱮᱜ ᱴᱤᱯ ᱠᱟᱹᱜ ᱮᱟᱜ ᱮᱢᱟᱜ ᱢᱮᱭᱟ ᱠᱚ ᱪᱟᱞᱟᱣᱮᱱᱟᱢ ᱫᱤᱭᱮ ᱟᱢ ᱡᱚ ᱠᱷᱚᱱ ᱴᱤᱯ ᱠᱷᱚᱱᱮᱢ ᱨᱩᱣᱟᱹᱲᱟ ᱥᱮ ᱡᱩᱫᱤ ᱚᱝᱠᱟ ᱟᱸ ᱨᱳᱰ ᱨᱮᱜᱮ ᱟᱨᱠᱤ ᱨᱩᱣᱟᱹᱲ ᱠᱟᱱᱟᱢ ᱫᱤᱭᱮ ᱟᱫᱚ ᱟᱢ ᱫᱚ
ᱦᱩᱸ
ᱯᱷᱩᱞ ᱜᱟᱹᱰᱤ ᱥᱚᱢᱚᱭ ᱡᱚᱠᱷᱚᱱ ᱠᱷᱟᱹᱞᱤ ᱴᱮᱝᱠᱤᱢ ᱟᱹᱜᱩᱭᱟ ᱩᱱ ᱫᱚ ᱪᱤᱠᱟᱹ ᱢᱮᱭᱟ ᱠᱚ ᱩᱱᱫᱚ ᱟᱢᱫᱚ ᱢᱟᱱᱮ ᱞᱳᱰ ᱜᱟᱹᱰᱤ ᱨᱮᱱᱟᱜ ᱡᱟᱦᱟᱸᱭ ᱦᱤᱥᱟᱹᱵ ᱛᱮ ᱟᱢᱟᱜ ᱤᱭᱟᱹ ᱚᱝᱠᱟ ᱠᱚ ᱮᱢᱟᱢᱟ ᱠᱤᱱᱛᱩ ᱡᱚᱠᱷᱚᱱ ᱟᱢ ᱜᱟᱹᱰᱤ ᱠᱷᱟᱹᱞᱤ ᱟᱹᱜᱩᱭᱟ ᱵᱟᱝ ᱚᱱᱟ ᱫᱚ ᱠᱷᱟᱹᱞᱤ ᱜᱟᱹᱰᱤ ᱫᱚ ᱵᱟᱝ ᱠᱚ ᱮᱢᱚᱜᱼᱟ ᱩᱱᱫᱚ ᱟᱵᱟᱨ ᱱᱟᱣᱟ ᱢᱟᱱᱮ ᱰᱤ ᱠᱚ ᱪᱮᱧᱡ ᱟᱢᱟ ᱞᱳᱰ ᱜᱟᱹᱰᱤ
ᱟᱪᱪᱷᱟ᱾
ᱟᱫᱚ ᱚᱝᱠᱮ ᱟ
ᱟᱪᱪᱷᱟ ᱢᱟᱱᱮ ᱠᱷᱟᱹᱞᱤ ᱦᱮᱸ᱾
ᱚᱸ ᱵᱮᱛᱚᱱ ᱦᱤᱥᱟᱹᱵ ᱛᱮ ᱡᱩᱫᱤᱢ ᱧᱮᱞᱟ ᱟᱢ ᱫᱚ ᱚᱝᱠᱟ ᱢᱤᱫᱴᱟᱝ ᱴᱤᱯ ᱨᱮᱱᱟᱜ ᱜᱟᱹᱰᱤ ᱢᱟᱱᱮ ᱤᱭᱟᱹ ᱠᱚ ᱮᱢᱟᱢᱟ ᱟᱨᱠᱤ ᱢᱤᱫ ᱫᱤᱱ ᱨᱮ ᱚᱝᱠᱟ ᱥᱟᱛᱥᱚ ᱴᱟᱠᱟ ᱡᱩᱫᱤᱢ ᱦᱤᱥᱟᱹᱵᱟ ᱚᱱᱟ ᱵᱷᱤᱛᱤᱨ ᱨᱮᱜᱮ ᱡᱚᱢ ᱧᱩ᱾ ᱛᱟᱦᱞᱮ ᱚᱝᱠᱟ ᱨᱮᱢᱟ ᱡᱟᱦᱟᱸ ᱞᱳ ᱞᱳᱰ ᱜᱟᱹᱰᱤ ᱞᱳᱰ ᱜᱟᱹᱰᱤ ᱤᱫᱤᱢ ᱤᱫᱤᱭᱟ ᱛᱟᱦᱞᱮ ᱚᱝᱠᱟ ᱴᱷᱤᱠ ᱜᱮᱭᱟ ᱥᱟᱛᱥᱚ ᱴᱟᱠᱟ ᱴᱷᱤᱠ ᱜᱮᱭᱟ ᱠᱤᱱᱛᱩ ᱟᱱ ᱞᱳᱰ ᱴᱷᱤᱠ ᱜᱤᱧ ᱦᱤᱡᱩᱜᱼᱟ ᱠᱤᱱᱛᱩ ᱡᱚᱠᱷᱚᱱ ᱜᱮ ᱰᱚᱵᱚᱞ ᱟᱢ ᱞᱳᱰ ᱠᱟᱛᱮᱢ ᱦᱤᱡᱩᱜᱼᱟ ᱩᱱᱫᱚ ᱚᱝᱠᱮ ᱚᱱᱟ ᱛᱚ ᱛᱚ ᱵᱟᱝᱠᱚ ᱚᱱᱟ
ᱦᱮᱸ ᱚᱱᱟ ᱢᱟ ᱚᱵᱷᱟᱨ ᱦᱩᱭᱱᱟ ᱵᱟᱝ᱾
ᱦᱮᱸ ᱦᱮᱸ ᱚᱱᱟ ᱡᱚᱱᱱᱮ ᱜᱮ
ᱢᱟᱱᱮ ᱱᱩᱱᱟᱹᱜ ᱚᱱᱟ ᱫᱚ ᱰᱟᱵᱚᱞ ᱦᱩᱭᱩᱜ ᱠᱟᱱᱟ ᱵᱟᱝ?
ᱦᱮᱸ ᱦᱮᱸ ᱦᱮᱸ ᱟᱫᱚ ᱢᱤᱫ ᱫᱷᱟᱣ ᱟᱫᱚ ᱚᱱᱮ
ᱟ ᱦᱟᱹᱡᱨᱤ, ᱦᱟᱹᱡᱨᱤ ᱡᱮᱥᱮ ᱠᱤ ᱚᱱᱟ ᱨᱮ ᱢᱮᱱᱟᱜ ᱠᱟᱫᱟ ᱛᱚ ᱚᱱᱟ ᱦᱚᱸ ᱰᱚᱵᱚᱞ ᱦᱩᱭᱩᱜ ᱨᱮᱭᱟᱜ ᱫᱚᱨᱠᱟᱨ᱾ ᱛᱟᱦᱮᱸ ᱞᱮᱱᱠᱷᱟᱱ ᱟᱹᱰᱤ ᱵᱮᱥ ᱠᱚᱜᱼᱟ᱾
ᱵᱮᱥ ᱠᱚᱜᱼᱟ ᱦᱳᱭ ᱦᱳᱭ ᱟᱫᱚ ᱠᱤᱪᱷᱩ ᱠᱤᱪᱷᱩ ᱥᱚᱢᱚᱥᱟ ᱫᱚ ᱜᱚᱝᱠᱮ ᱢᱮᱱᱟᱜ ᱜᱮᱭᱟ ᱚᱝᱠᱟ ᱟᱸ ᱟᱫᱚ ᱜᱚᱝᱠᱮ ᱨᱮᱸᱜᱮᱡ ᱦᱚᱲ ᱫᱚ ᱡᱟᱠ ᱫᱤᱱ ᱪᱟᱞᱟᱣ ᱞᱟᱹᱜᱤᱫ ᱛᱮᱫᱚ ᱡᱟᱦᱟᱸᱞᱮᱠᱟ ᱜᱮ ᱢᱚᱴᱟᱢᱩᱴᱤ ᱟᱫᱚ ᱮᱴᱟᱜ ᱠᱟᱹᱢᱤ ᱛᱚ ᱵᱟᱹᱱᱩᱜᱼᱟ ᱚᱝᱠᱟ ᱟᱨ ᱦᱚᱸᱜᱼᱚᱭ ᱦᱮᱸ ᱟᱯᱮᱥᱮᱜ ᱫᱚ ᱜᱚᱝᱠᱮ ᱥᱚᱠᱲᱟ ᱠᱚ ᱦᱮᱱᱟᱜ ᱛᱮ ᱦᱩᱲᱩ ᱠᱚ ᱦᱩᱭᱩᱜᱼᱟ ᱢᱚᱸᱡᱽ ᱜᱮ᱾ ᱥᱮ ᱜᱚᱴᱟ ᱜᱮᱯᱮ ᱨᱚᱦᱚᱭᱟ ᱟᱞᱮᱥᱮᱜ ᱫᱚ ᱚᱝᱠᱟ ᱠᱮᱱᱮᱞ ᱦᱚᱸ ᱵᱩᱱᱩᱜᱼᱟ ᱟᱨ ᱜᱟᱹᱰᱭᱟᱹ ᱦᱚᱸ ᱵᱩᱱᱩᱜᱼᱟ ᱥᱮᱨᱢᱟ ᱡᱟᱹᱲᱤ ᱛᱮ ᱡᱟ ᱦᱩᱭᱩᱜᱼᱟ ᱡᱩᱫᱤ ᱚᱝ ᱠᱟ ᱩᱸ ᱢᱟᱱᱮ ᱞᱮᱠᱟᱜᱮ ᱱᱚᱣᱟ ᱥᱚᱵᱡᱤ ᱨᱚᱦᱚᱭ ᱞᱮᱠᱟ ᱦᱩᱭᱩᱜ ᱠᱟᱱᱟ ᱟᱨᱠᱤ ᱡᱟᱦᱟᱸᱭ ᱠᱚ ᱟᱞᱮ ᱱᱚᱸᱰᱮ ᱩᱝᱠᱩ ᱠᱚᱣᱟᱜ ᱯᱷᱟᱭᱫᱟ ᱟᱨ
ᱦᱮᱸ᱾
ᱦᱮᱸ ᱪᱮᱫᱟᱜ ᱥᱮ ᱫᱟᱜ ᱵᱟᱝ ᱛᱤᱸᱜᱩᱱ ᱠᱟᱱᱟ ᱛᱚ ᱚᱱᱟ ᱫᱚ ᱡᱮᱥᱮ ᱠᱤ ᱵᱟᱝ ᱵᱟᱹᱲᱤᱡᱚᱜᱼᱟ ᱥᱮ᱾
ᱦᱩᱸ ᱦᱩᱸ ᱟᱫᱚ ᱜᱚᱝᱠᱮ ᱟᱯᱮᱥᱮᱫ ᱫᱚ ᱪᱤᱜᱠᱟ ᱢᱟᱱᱮ ᱜᱚᱴᱟ ᱜᱮᱯᱮ ᱨᱚᱦᱚᱭᱟ?